ᱡᱚᱝ ᱫᱚ ᱞᱟᱹᱭᱟᱹᱧ
ᱦᱳᱭ ᱛᱟᱦᱞᱮ ᱟᱨ ᱢᱤᱫ ᱫᱷᱟᱣ ᱥᱟᱹᱜᱩᱱ ᱡᱚᱦᱟᱨ᱾
ᱦᱮᱸ ᱥᱟᱹᱜᱩᱱ ᱡᱚᱦᱟᱨ᱾
ᱦᱳᱭ ᱜᱚᱝᱠᱮ ᱛᱟᱦᱞᱮ ᱱᱚᱜᱼᱚᱭ ᱡᱮ ᱟᱵᱚᱣᱟᱜ ᱥᱚᱢᱟᱡᱽ ᱨᱮ ᱟᱹᱰᱤ ᱞᱮᱠᱟᱱ ᱥᱮ ᱱᱚᱜᱼᱚᱭ ᱵᱟᱯᱞᱟ ᱵᱤᱦᱟᱹ ᱪᱮᱫ ᱞᱮᱠᱟ ᱟᱯᱮ ᱥᱮᱫ ᱦᱩᱭᱩᱜᱼᱟ ᱚᱱᱟᱜᱮ ᱞᱟᱹᱭ ᱛᱟᱞᱟᱝ ᱵᱮᱱ ᱯᱳᱭᱞᱳ ᱟᱵᱮᱱ ᱜᱮ᱾
ᱟᱪᱪᱷᱟ ᱚᱱᱟ ᱵᱟᱯᱞᱟ ᱵᱤᱦᱟᱹ ᱠᱚ
ᱦᱮᱸ ᱱᱚᱜᱼᱚᱭ ᱪᱮᱫ ᱞᱮᱠᱟ ᱵᱷᱟᱵᱮ ᱠᱚ ᱵᱟᱯᱞᱟᱜ ᱛᱟᱦᱮᱸᱱᱟ᱾
ᱵᱟᱯᱞᱟ ᱵᱟᱨᱮ ᱛᱮᱫᱚ ᱟᱫᱚ ᱧᱮᱞᱵᱤᱱ ᱟᱹᱞᱤᱧ ᱫᱚ ᱩᱱᱟᱹᱜᱴᱟ ᱫᱚ ᱵᱟᱹᱞᱤᱧ ᱵᱟᱲᱟᱭᱟ ᱟᱫᱚ ᱡᱟᱦᱟᱸᱛᱤᱱᱟᱹᱜ ᱞᱤᱧ ᱵᱟᱲᱟᱭᱟ ᱩᱱᱟᱹᱜ ᱞᱤᱧ ᱞᱟᱹᱭᱟᱵᱤᱱᱟ᱾
ᱟᱫᱚ ᱵᱟᱹᱞᱤᱧ ᱵᱟᱲᱟᱭᱟ ᱟᱫᱚ ᱡᱟᱦᱟᱸ ᱛᱤᱱᱟᱹᱜ ᱜᱟᱱ ᱯᱚᱨᱮ ᱤᱱᱟᱹᱜ ᱜᱮ ᱞᱟᱹᱭ ᱢᱮ ᱛᱚᱵᱮ ᱟᱹᱞᱤᱧ ᱦᱚᱞᱤᱧ ᱞᱟᱹᱭᱟ ᱪᱮᱫ ᱞᱮᱠᱟ ᱞᱤᱧ ᱵᱟᱲᱟᱭᱟ᱾
ᱟᱫᱚ ᱟᱹᱵᱤᱱ ᱥᱮᱫ ᱫᱚ ᱪᱮᱫ ᱞᱮᱠᱟ ᱠᱚ ᱵᱟᱯᱞᱟ ᱠᱚ ᱦᱩᱭᱩᱜᱼᱟ ᱟᱹᱞᱤᱧ ᱥᱮᱫ ᱢᱟ ᱠᱟᱹᱴᱤᱡ ᱵᱷᱮᱜᱟᱨ ᱦᱩᱭ ᱵᱟᱲᱟᱜ ᱜᱮᱭᱟ ᱛᱚ᱾
ᱦᱳᱭ ᱦᱳᱭ
ᱟᱫᱚ ᱵᱟᱯᱞᱟ ᱠᱚᱫᱚ ᱵᱚᱞᱛᱮ ᱟᱞᱮ ᱥᱮᱫ ᱫᱚ ᱩᱱᱟᱹᱜᱴᱟ ᱫᱚ ᱱᱤᱭᱟᱹ ᱵᱟᱨ ᱫᱚ ᱵᱟᱯᱞᱟ ᱠᱚᱫᱚ ᱵᱟᱝ ᱦᱩᱭ ᱵᱟᱲᱟ ᱞᱮᱱ ᱜᱮᱭᱟ᱾ ᱟᱛᱳ ᱠᱚᱨᱮᱜ
ᱦᱳᱭ ᱦᱳᱭ
ᱟᱫᱚ ᱵᱟᱹᱞᱤᱧ ᱥᱩᱨ ᱵᱟᱲᱟ ᱟᱠᱟᱱ ᱛᱟᱦᱮᱸᱫ ᱩᱱᱟᱹᱜ ᱫᱚ᱾ ᱟᱫᱚ ᱢᱤᱫ ᱵᱟᱨ ᱜᱤᱧ ᱪᱟᱞᱟᱣ ᱵᱟᱲᱟ ᱞᱮᱱ ᱛᱟᱦᱮᱸᱫ᱾
ᱟᱪᱪᱷᱟ ᱟᱹᱞᱤᱧ ᱥᱮᱫ ᱤᱭᱟᱹ ᱟᱹᱞᱤᱧ ᱥᱮᱫ ᱫᱚ ᱦᱩᱭᱩᱜ ᱠᱟᱱᱟ ᱡᱮᱢᱚᱱ ᱵᱟᱨᱮ ᱤᱛᱟᱹᱫ ᱨᱮ
ᱰᱟᱝᱨᱤ ᱠᱚ ᱮᱢᱟ ᱠᱚᱜᱮᱭᱟ ᱟᱹᱵᱤᱱ ᱥᱮᱫ ᱫᱚ ᱪᱮᱫ ᱞᱮᱠᱟ ᱚᱱᱟ ᱫᱚ?
ᱪᱮ ᱞᱮᱠᱟ ᱵᱮᱱ ᱞᱟᱹᱭ ᱠᱮᱼᱟ ᱮᱱᱠᱷᱟᱱ ᱞᱟᱹᱭ ᱵᱮᱱ᱾
ᱟᱹᱞᱤᱧ ᱡᱟᱦᱟᱸ ᱫᱚ ᱚᱱᱮ ᱢᱟᱱᱮ ᱠᱚ ᱞᱟᱹᱭᱫᱟ ᱡᱟᱦᱟᱸ ᱚᱮᱱ ᱠᱚ ᱞᱟᱹᱭᱫᱟ ᱵᱟᱨᱮ ᱤᱛᱟᱹᱫ᱾
ᱵᱟᱨ ᱦᱤᱥᱟᱹᱵᱽ?
ᱵᱟᱨᱮ ᱤᱛᱟᱹᱫ ᱢᱟᱱᱮ ᱟᱹᱵᱤᱱ ᱫᱷᱚᱨ ᱡᱮᱢᱚᱱ ᱵᱟᱯᱞᱟ ᱫᱤᱱ ᱪᱟᱞᱟᱜ ᱠᱟᱱᱟ ᱥᱮ ᱟᱫᱚ ᱚᱸᱰᱮ ᱠᱷᱚᱱ ᱢᱤᱫᱴᱮᱱ ᱰᱟᱝᱨᱤ ᱠᱚ ᱮᱢᱚᱜᱼᱟ ᱚᱝᱠᱟ ᱟᱨ ᱠᱤ
ᱟᱫᱚ ᱚᱱᱠᱟ ᱞᱮᱠᱟ ᱫᱚ ᱟᱞᱮ ᱥᱮᱫ ᱫᱚ ᱪᱚᱞ ᱫᱚ ᱵᱟᱹᱱᱩᱜ ᱠᱟᱜᱼᱟ
ᱚ ᱟᱪᱪᱷᱟ ᱟᱪᱪᱷᱟ
ᱦᱳᱭ
ᱛᱟᱦᱞᱮ ᱟᱪᱪᱷᱟ ᱟᱹᱵᱤᱱᱟᱜ ᱠᱟᱹᱴᱤᱡ ᱟᱸᱡᱚᱢ ᱟᱹᱞᱤᱧ ᱵᱤᱱ ᱥᱮ ᱛᱟᱦᱚᱞᱮ
ᱦᱳᱭ ᱟᱞᱮ ᱥᱮᱫ ᱫᱚ ᱚᱱᱠᱟ ᱮᱠᱷᱚᱱ ᱫᱚ ᱵᱟᱹᱲᱛᱤ ᱠᱟᱭᱛᱮ ᱡᱚᱠᱷᱚᱱ ᱧᱮᱞ ᱧᱮᱞ ᱧᱮᱯᱮᱞ ᱠᱟᱛᱮ ᱠᱚ ᱵᱟᱯᱞᱟᱜᱼᱟᱠᱚ ᱡᱮ ᱠᱩᱥᱤᱭᱟᱜᱼᱟ ᱠᱚ ᱵᱟᱝᱼᱟ ᱯᱟᱦᱴᱟ ᱛᱟᱦᱚᱞᱮ ᱠᱷᱟᱱᱡ ᱚᱱᱠᱟ ᱫᱤᱱ ᱠᱚ ᱜᱚᱴᱟ ᱜᱮᱫ ᱛᱚ ᱱᱤᱱ ᱫᱤᱱ ᱚᱱᱠᱟ ᱵᱟᱯᱞᱟ ᱦᱩᱭᱩᱜᱼᱟ ᱟᱨ ᱚᱱᱠᱟᱜ ᱜᱮ ᱯᱮᱲᱟ ᱠᱚ ᱡᱟᱦᱟᱸ ᱢᱮᱱᱟᱜ ᱠᱚᱣᱟ ᱠᱚ ᱞᱟᱹᱭᱠᱚ ᱛᱟᱦᱮᱸᱱᱟ ᱟᱨ ᱫᱤᱭᱮ ᱠᱟᱛᱮ ᱚᱱᱠᱟᱜ ᱦᱚᱸ ᱡᱚᱢᱧᱩ ᱦᱚᱜ ᱦᱩᱭᱩᱜ ᱛᱟᱦᱮᱱᱟ ᱡᱮ ᱠᱩᱲᱤ ᱯᱟᱦᱴᱟ ᱨᱮᱱ ᱥᱟᱱᱟᱢ ᱠᱚ ᱦᱤᱡᱩᱜᱼᱟ ᱚᱲᱟᱜ ᱚᱲᱟᱜ ᱚᱸᱰᱮ ᱠᱚ ᱦᱚᱨᱚᱯᱮᱭᱟ ᱡᱮᱞᱮᱠᱟ ᱡᱮᱢᱚᱱ ᱫᱷᱩᱛᱤ ᱯᱟᱹᱧᱪᱤ ᱠᱚ ᱮᱢᱟᱭᱟ ᱥᱟᱶ ᱥᱟᱶᱛᱮ ᱜᱷᱩᱲᱤ ᱚᱱᱠᱟ ᱦᱚᱨᱚᱜᱣᱟᱜ ᱡᱟᱦᱟᱸ ᱛᱤᱱᱟᱹᱜ ᱢᱮᱱᱟᱜ ᱠᱟᱫᱟ ᱚᱱᱟ ᱠᱚ ᱮᱢ ᱪᱟᱞᱟᱭᱟ ᱥᱟᱶᱛᱮ ᱟᱫᱚ ᱮ ᱦᱤᱞᱳᱜ ᱫᱚ ᱯᱩᱨᱟᱹᱱ ᱜᱮ ᱛᱟᱯᱚᱨ ᱫᱚᱥᱟᱨ ᱫᱤᱱ ᱦᱤᱞᱳᱜ ᱫᱚ ᱠᱚᱲᱟ ᱯᱟᱦᱟᱴᱟ ᱨᱮᱱ ᱥᱟᱱᱟᱢ ᱠᱚ ᱵᱷᱤᱲᱤ ᱛᱮᱠᱚ ᱪᱟᱞᱟᱜᱼᱟ ᱠᱩᱲᱤᱭᱟᱜ ᱚᱲᱟᱜ ᱮᱱ ᱦᱤᱞᱳᱜ ᱫᱚ ᱥᱤᱸᱫᱩᱨ ᱫᱷᱟᱱ ᱥᱮ ᱠᱟᱱᱟ ᱠᱚ ᱟᱫᱚ ᱚᱱᱠᱟ ᱵᱟᱫᱟᱱᱤ ᱠᱚ ᱡᱟᱦᱟᱸ ᱛᱤᱱᱟᱹᱜ ᱢᱮᱱᱟᱜ ᱠᱟᱜᱼᱟ ᱠᱩᱲᱤ ᱯᱟᱦᱟᱴᱟ ᱠᱚ ᱮᱢᱟᱫᱮ ᱜᱮ ᱚᱱᱠᱟ ᱠᱟᱛᱮᱫ ᱜᱮ ᱮᱭᱟᱹ ᱦᱤᱞᱳᱜ ᱫᱚᱠᱚ ᱦᱮᱡ ᱮᱱ ᱜᱮ ᱥᱮᱛᱟᱜ ᱨᱮ ᱦᱮ ᱟᱫᱚ ᱠᱚᱲᱟ ᱯᱟᱦᱴᱟ ᱨᱮᱱ ᱦᱚᱸ ᱚᱱᱠᱟ ᱜᱮ ᱚᱸᱰᱮ ᱦᱮᱡ ᱠᱟᱛᱮ ᱵᱟᱫᱟᱱᱤ ᱠᱚ ᱦᱩᱭᱩᱜᱼᱟ ᱵᱟᱫᱟᱱᱤ ᱦᱩᱭ ᱥᱟᱹᱛ ᱠᱟᱛᱮᱜ ᱟᱫᱚ ᱫᱚᱥᱟᱨ ᱫᱤᱱ ᱦᱤᱞᱳᱜ ᱫᱚ ᱡᱟᱦᱟᱸ ᱠᱚ ᱢᱮᱛᱟᱜ ᱠᱟᱱᱟ ᱚᱱᱟ ᱵᱟᱞᱟ ᱯᱟᱹᱲᱦᱟᱹᱜ ᱵᱟᱞᱟ ᱯᱟᱹᱲᱦᱟᱹᱜ ᱠᱚ ᱠᱩᱲᱤ ᱯᱟᱦᱴᱟᱣ ᱨᱮᱱ ᱟᱨ ᱤᱫᱤ ᱠᱮᱫ ᱜᱮ ᱤᱱ ᱠᱚ ᱦᱟᱸᱰᱮ ᱟᱫᱚ ᱚᱱᱠᱟ ᱜᱮ ᱦᱟᱸᱰᱮ ᱦᱟᱸᱰᱮ ᱥᱮᱱ ᱠᱟᱛᱮᱮ ᱦᱚᱸ ᱱᱩᱠᱩ ᱠᱚᱲᱟ ᱯᱟᱦᱟᱴᱟ ᱠᱷᱚᱱ ᱠᱚ ᱪᱟᱞᱟᱜᱼᱟ ᱢᱤᱫ ᱫᱷᱟᱣ ᱟᱨ ᱠᱚ ᱟᱹᱜᱩ ᱠᱤᱱᱟ ᱟᱫᱚ ᱤᱱᱟᱹᱜᱮ ᱵᱟᱯᱞᱟ ᱫᱚ ᱥᱟᱹᱛᱟᱹᱜᱼᱟ ᱟᱞᱮ ᱥᱮᱫ ᱞᱮᱠᱟ ᱫᱚ ᱟᱫᱚ ᱮᱠᱷᱚᱱ ᱵᱟᱹᱲᱛᱤ ᱜᱮ ᱜᱤᱫᱟᱹ ᱯᱟᱲ ᱠᱚ ᱢᱮᱛᱟᱜ ᱠᱟᱱᱟ ᱮᱱᱠᱷᱟᱱ ᱚᱱᱟ ᱠᱚ ᱟᱞᱮ ᱥᱮᱫ ᱫᱚ ᱵᱟᱹᱲᱛᱤ ᱧᱮᱞᱚᱜ ᱠᱟᱱᱟ ᱦᱟᱸᱜ
ᱢᱮᱱ ᱫᱟ. ᱧ ᱵᱟᱯᱞᱟ ᱚᱲᱟᱜ ᱵᱤᱱ ᱞᱟᱹᱭ ᱠᱮᱫᱟ ᱥᱮ ᱛᱟᱦᱚᱞᱮ ᱟᱹᱵᱤᱱ ᱥᱮᱫ ᱫᱚ ᱪᱮᱫ ᱞᱮᱠᱟ ᱢᱟᱱᱮ ᱱᱚᱝᱠᱟ ᱟᱵᱚᱣᱟᱜ ᱥᱟᱯᱟᱵ ᱛᱮᱜᱮ ᱠᱚ ᱵᱟᱯᱞᱟᱜ ᱜᱮᱭᱟ ᱛᱩᱢᱫᱟᱜ ᱴᱟᱢᱟᱠ ᱛᱮᱜᱮ? ᱚᱱᱠᱟ ᱢᱟᱭᱤᱠ ᱥᱟᱛᱮ
ᱦᱳᱭᱳᱜ ᱫᱚ ᱵᱟᱱᱟᱨ ᱜᱮ ᱠᱷᱚᱱ ᱫᱚ ᱪᱟᱞᱟᱜ ᱠᱟᱱᱟ ᱛᱚ ᱵᱟᱹᱲᱛᱤ ᱠᱟᱭᱛᱮ ᱵᱟᱯᱞᱟ ᱟᱫᱚ ᱤᱭᱟᱹ ᱩᱱ ᱥᱚᱢᱚᱭ ᱰᱷᱳᱞ ᱴᱟᱢᱟᱠ ᱡᱟᱦᱟᱸ ᱠᱚ ᱢᱮᱛᱟᱜ ᱠᱟᱱᱟ ᱯᱮᱯᱮᱲᱮᱡ ᱠᱚᱠᱚ ᱚᱨᱚᱝᱟ ᱚᱱᱠᱟ ᱠᱟᱛᱮ ᱯᱳᱭᱞᱳ ᱠᱚ ᱟᱨᱟᱢᱵᱚ ᱠᱮᱫ ᱜᱮᱭᱟ ᱛᱟᱨᱯᱚᱨ ᱡᱟᱦᱟᱸᱭ ᱮᱱᱮᱡ ᱥᱟᱱᱟ ᱠᱚᱣᱟ ᱛᱚᱠᱷᱚᱱ ᱫᱚ ᱦᱟᱸᱜ ᱟᱫᱚ
ᱦᱳᱭ ᱚᱱᱟ ᱵᱚᱠᱥ ᱢᱟᱭᱤᱠ ᱨᱮᱱᱟᱜ ᱦᱚᱸ ᱟᱞᱮ ᱥᱮᱫ ᱫᱚ ᱪᱟᱞᱩ ᱫᱚ ᱢᱮᱱᱟᱜ ᱠᱟᱜ ᱜᱮᱭᱟ ᱚᱱᱠᱟ ᱮᱠᱟᱞ ᱵᱚᱱᱫᱚ ᱟᱠᱟᱱᱟ ᱥᱮ ᱪᱮᱫ ᱚᱱᱠᱟ ᱞᱮᱠᱟ ᱫᱚ ᱵᱟᱝ
ᱛᱟᱦᱞᱮ ᱟᱹᱵᱤᱱ ᱡᱟᱦᱟᱸ ᱯᱮᱯᱲᱮᱡ ᱠᱚᱵᱤᱱ ᱞᱟᱹᱭ ᱠᱮᱫ ᱫᱟᱹᱵ ᱥᱮᱫ ᱫᱚ ᱯᱮᱯᱨᱮᱡ ᱜᱮᱠᱚ ᱟᱨᱠᱤ ᱠᱚ ᱚᱱᱟ ᱠᱚᱛᱮ ᱠᱚ ᱵᱟᱯᱞᱟᱜ ᱜᱮᱭᱟ ᱥᱮ ᱪᱮᱫ?
ᱦᱳᱭ ᱦᱳᱭ
ᱛᱟᱦᱞᱮ ᱟᱹᱵᱤᱱ ᱥᱮᱫ ᱫᱚ ᱱᱟᱜ ᱛᱩᱢᱫᱟᱜ ᱴᱟᱢᱟᱠ ᱠᱚᱫᱚ ᱢᱮᱱᱟᱜ ᱟᱥᱮ ᱵᱟᱝ ᱛᱮᱫᱚ?
ᱦᱳᱭ ᱛᱩᱢᱫᱟᱜ ᱴᱟᱢᱟᱠ ᱫᱚ ᱢᱮᱱᱟᱜᱼᱟ ᱢᱟᱱᱮ ᱚᱱᱟ ᱠᱚ ᱵᱟᱯᱞᱟ ᱡᱚᱠᱷᱚᱱ ᱠᱚ ᱥᱟᱹᱛᱚᱜᱼᱟ ᱛᱚᱠᱷᱚᱱᱫᱚ ᱦᱟᱸᱜ ᱞᱟᱜᱼᱟ ᱫᱚᱝ ᱫᱚᱝ ᱠᱚ ᱮᱱᱮᱡ ᱛᱟᱞᱮᱭᱟ ᱦᱟᱸᱜ ᱛᱩᱢᱫᱟᱜ ᱴᱟᱢᱟᱠ ᱟᱛᱮᱫ ᱫᱚ
ᱦᱮᱸ ᱟᱵᱚᱱᱟᱜ ᱟᱵᱚᱣᱟᱜ ᱡᱤᱱᱤᱥ ᱫᱚ ᱚᱱᱟ ᱫᱚ ᱞᱟᱦᱟ ᱨᱮᱜᱮ ᱛᱟᱦᱮᱸ ᱫᱚᱨᱠᱟᱨ ᱛᱚ ᱚᱱᱟ ᱫᱚ ᱢᱟᱭᱤᱠ ᱵᱚᱠᱥ ᱢᱟ ᱛᱚ ᱚᱱᱟ ᱛᱚ ᱮᱴᱟᱜ ᱥᱮᱫ ᱪᱟᱞᱟᱜ ᱠᱟᱱᱟ ᱥᱮ ᱢᱟᱭᱤᱠ ᱵᱚᱠᱥ ᱟᱛᱮᱜ ᱫᱚ
ᱦᱳᱭ ᱦᱳᱭ ᱮᱠᱟᱞ
ᱟᱵᱚᱣᱟᱜ ᱡᱮᱦᱮᱛᱩ ᱥᱟᱯᱟᱯ ᱢᱮᱱᱟᱜ ᱛᱟᱵᱚᱱᱟ ᱚᱱᱟ ᱛᱮ ᱜᱮ ᱡᱟᱦᱟᱸ ᱞᱮᱠᱟ ᱥᱮᱫᱟᱭ ᱠᱷᱚᱱ ᱦᱮᱡ ᱟᱹᱜᱩ ᱠᱟᱱᱟ
ᱚᱱᱠᱟᱜᱮ ᱟᱵᱚ ᱦᱚ ᱢᱟᱱᱟᱣ ᱵᱟᱛᱟᱣ ᱤᱫᱤ ᱞᱟᱜᱟᱣ ᱵᱚᱱᱟ ᱥᱮ
ᱦᱳᱭ ᱟᱫᱚ ᱟᱯᱮ ᱥᱮᱫ ᱜᱮ ᱠᱟᱹᱴᱤᱡ ᱤᱧ ᱟᱸᱡᱚᱢ ᱞᱮᱭᱟ ᱞᱮᱠᱟ ᱵᱷᱟᱜᱮ ᱠᱚ ᱵᱟᱯᱞᱟᱜ ᱠᱟᱱᱟ᱾
ᱟᱹᱞᱤᱧ ᱥᱮᱫ ᱦᱚᱸ ᱚᱱᱠᱟᱜᱮ ᱟᱫᱚ ᱟᱹᱞᱤᱧ ᱦᱚᱸ ᱚᱱᱠᱟᱜᱮ ᱢᱟᱱᱮ ᱢᱟᱭᱤᱠ ᱛᱮᱫᱚ ᱢᱟᱭᱤᱠ ᱠᱚᱦᱚᱸ ᱛᱟᱦᱮᱱ ᱜᱮᱭᱟ ᱟᱨ ᱛᱩᱢᱫᱟᱜ ᱴᱟᱢᱟᱠ ᱫᱚ ᱮᱫ ᱫᱚ ᱢᱟᱱᱮ ᱚᱱᱟ ᱫᱚ ᱠᱟᱹᱴᱤᱡ ᱡᱟᱹᱥᱛᱤ ᱜᱮ ᱛᱟᱦᱮᱱ ᱧᱚᱜ ᱟᱫᱚ ᱡᱟᱦᱟᱸᱭ ᱮᱱᱮᱡ ᱵᱩᱡᱷᱟᱹᱣ ᱠᱚᱣᱟ ᱩᱱ ᱫᱚ ᱢᱟᱹᱭᱤᱠ ᱠᱟᱛᱮᱫ ᱠᱚ ᱮᱱᱮᱡᱼᱟ ᱟᱨ ᱵᱟᱝᱠᱷᱟᱱ ᱫᱚ ᱚᱱᱠᱟ ᱛᱩᱢᱫᱟᱜ ᱴᱟᱢᱟᱠ ᱠᱟᱛᱮ ᱠᱚ
ᱵᱟᱯᱞᱟ ᱠᱚᱫᱚ ᱯᱟᱨᱚᱢ ᱤᱫᱤ ᱦᱩᱭᱮᱱ ᱜᱮᱭᱟ᱾
ᱦᱳᱭ ᱟᱫᱚ ᱧᱮᱞ ᱧᱮᱯᱮᱞ ᱠᱟᱛᱮ ᱜᱮ ᱠᱚ ᱠᱩᱥᱤ ᱨᱟᱹᱡᱤ ᱠᱟᱛᱮ ᱵᱟᱯᱞᱟᱜᱼᱟ ᱥᱮ
ᱦᱮᱸ ᱟᱫᱚ ᱧᱮᱞ ᱧᱮᱯᱮᱞ ᱠᱟᱛᱮᱜ ᱜᱮ ᱚᱱᱠᱟ ᱠᱟᱛᱮᱜ ᱜᱮ ᱟᱹᱵᱤᱱ ᱠᱤ ᱡᱮᱢᱚᱱ ᱵᱤᱱ ᱞᱟᱹᱭ ᱠᱮᱫᱟ ᱚᱱᱠᱟ ᱜᱮ᱾
ᱵᱚᱭᱮᱥ
ᱜᱮ ᱠᱩᱲᱤ ᱯᱟᱦᱴᱟ ᱠᱷᱚᱱ ᱠᱚ ᱦᱤᱡᱩᱜᱼᱟ ᱠᱚᱲᱟ ᱯᱟᱦᱴᱟ ᱠᱷᱚᱱ ᱠᱚ ᱪᱟᱞᱟᱜᱼᱟ᱾ ᱚᱱᱠᱟ ᱜᱮ ᱧᱮᱞ ᱠᱩᱥᱤ ᱠᱟᱥᱟ ᱠᱟᱛᱮ ᱛᱮᱜᱮ ᱛᱟᱨᱯᱚᱨᱮ ᱚᱱᱠᱟ ᱡᱚᱢ ᱧᱩ ᱨᱮᱱᱟᱜ ᱫᱤᱱ ᱠᱚᱠᱚ ᱜᱚᱴᱟᱭᱟ ᱦᱚᱨᱚᱜ ᱪᱤᱨ ᱨᱮᱱᱟᱜ ᱫᱤᱱ ᱠᱚᱠᱚ ᱜᱚᱴᱟ ᱟᱭᱟ ᱚᱱᱟ ᱠᱚ ᱦᱩᱭ ᱯᱩᱨᱟᱹᱣ ᱵᱟᱲᱟ ᱞᱮᱱᱠᱷᱟᱱ ᱜᱮ ᱟᱫᱚ ᱫᱤᱱ ᱠᱚ ᱜᱚᱴᱟᱭᱟ ᱤᱭᱟᱹ ᱨᱮᱱᱟᱜ ᱵᱟᱯᱞᱟ ᱨᱮᱱᱟᱜ᱾
ᱥᱟᱹᱜᱩᱱ ᱫᱤᱱ ᱥᱟᱹᱜᱩᱱ ᱫᱤᱱ ᱧᱮᱞ ᱠᱟᱛᱮ ᱠᱚ ᱜᱚᱴᱟ ᱠᱟᱛᱮ ᱟᱫᱚ ᱚᱱᱟ ᱠᱟᱹᱢᱤ ᱨᱮᱠᱚ ᱟᱬᱜᱚᱱᱟ
ᱦᱳᱭ ᱦᱳᱭ ᱛᱟᱦᱚᱞᱮ ᱚᱱᱟ ᱡᱟᱦᱟᱸ ᱤᱧ ᱞᱟᱹᱭ ᱠᱮᱫᱼᱟ ᱜᱤᱨᱟᱹ ᱵᱟᱯᱞᱟ ᱡᱟᱦᱟᱸ ᱠᱚ ᱢᱮᱛᱟᱜ ᱠᱟᱱᱟ ᱚᱱᱟ ᱦᱩᱭᱩᱜ ᱦᱮᱸ ᱥᱮ ᱟᱯᱮ ᱥᱮᱫ ᱫᱚ ᱛᱟᱦᱚᱞᱮ
ᱦᱮᱸ ᱚᱱᱟ ᱦᱚᱸ ᱦᱩᱭ ᱵᱟᱲᱟᱜ ᱜᱮᱭᱟ ᱟᱹᱝᱜᱤᱨ ᱵᱟᱯᱞᱟ ᱠᱚᱦᱚᱸ ᱟᱫᱚ ᱱᱮᱛᱟᱨ ᱫᱚ ᱚᱱᱠᱟ ᱜᱮᱛᱚ ᱵᱮᱥᱤ ᱦᱩᱭᱩᱜ ᱠᱟᱱᱟ ᱟᱹᱝᱜᱤᱨ ᱵᱟᱯᱞᱟ ᱜᱮ᱾
ᱦᱳᱭ ᱦᱳᱭ ᱚᱱᱠᱟ ᱜᱮ ᱮᱠᱷᱚᱱ ᱦᱚᱸ ᱟᱞᱮ ᱥᱮᱫ ᱦᱚᱸ ᱵᱟᱹᱲᱛᱤ ᱜᱮ ᱦᱩᱭᱩᱜ ᱠᱟᱱᱟ᱾
ᱚᱱᱟ ᱠᱚᱫᱚ ᱮᱠᱪᱩᱞᱤ ᱫᱚ ᱠᱟᱹᱴᱤᱡ ᱫᱚ ᱵᱟᱹᱲᱤᱡ ᱜᱮ ᱦᱩᱭᱩᱜ ᱠᱟᱱᱟ ᱥᱮ ᱠᱟᱹᱴᱤᱡ
ᱦᱳᱭ ᱦᱳᱭ ᱦᱳᱭ
ᱧᱮᱞ ᱧᱮᱯᱮᱞ ᱠᱟᱛᱮᱜ ᱠᱩᱥᱤ ᱨᱟᱹᱡᱤ ᱠᱟᱛᱮᱜ ᱚᱱᱟᱜᱮ ᱟᱨᱠᱤ ᱱᱟᱯᱟᱭᱚᱜᱼᱟ᱾
ᱦᱳᱭ ᱦᱳᱭ ᱡᱚᱛᱚ ᱜᱮ ᱠᱩᱥᱤ ᱠᱚ ᱛᱟᱦᱮᱸᱱ ᱛᱚᱵᱮ ᱛᱚ᱾
ᱦᱳᱭ ᱥᱟᱱᱟᱢ ᱦᱚᱲ ᱠᱚ ᱵᱟᱲᱟᱭᱟ ᱯᱮᱲᱟ ᱯᱟᱲᱦᱟᱹ ᱠᱚ
ᱦᱳᱭ ᱡᱮ ᱟᱨ ᱱᱚᱜᱼᱚᱭ ᱢᱤᱫᱴᱟᱝ ᱟᱵᱚᱣᱟᱜ ᱥᱮᱨᱣᱟ ᱨᱮ ᱢᱮᱱᱟᱜ ᱟᱠᱟᱫ ᱵᱟᱦᱟ ᱯᱚᱨᱚᱵᱽ ᱠᱤᱝᱵᱟ ᱥᱚᱨᱦᱟᱭ ᱯᱚᱨᱚᱵᱽ ᱦᱳᱭ ᱚᱱᱟ ᱠᱚᱦᱚᱸ ᱠᱟᱹᱴᱤᱡ ᱞᱟᱹᱭ ᱛᱚᱨᱟᱭ ᱵᱮᱱ ᱪᱮᱫ ᱞᱮᱠᱟ ᱵᱷᱟᱜᱮ
ᱦᱮᱸ ᱟᱞᱮ ᱥᱮᱫ ᱫᱚᱠᱚ ᱵᱟᱦᱟ ᱥᱚᱦᱨᱟᱭ ᱢᱟᱜ ᱢᱚᱬᱮ ᱡᱚᱛᱚᱜᱮ ᱟᱵᱚᱣᱟᱜ ᱡᱟᱦᱟᱸ ᱠᱚ ᱥᱟᱯᱟᱵ ᱢᱮᱱᱟᱜ ᱛᱟᱵᱚᱱᱟ ᱟᱵᱚ ᱥᱟᱱᱛᱟᱲᱟᱜ ᱡᱚᱛᱚ ᱜᱮ ᱦᱩᱭ ᱵᱟᱲᱟᱜ ᱜᱮᱭᱟ ᱟᱞᱮ ᱥᱮᱫ ᱫᱚ
ᱤᱭᱟᱹ ᱥᱚᱦᱨᱟᱭ ᱯᱚᱨᱚᱵᱽ ᱫᱚ ᱛᱤᱱ ᱫᱤᱱ ᱯᱮ ᱢᱟᱱᱟᱣ ᱛᱟᱦᱮᱸᱱᱟ?
ᱦᱮᱸ ᱢᱟᱱᱟᱣ ᱜᱚᱢᱠᱮ ᱟᱵᱚᱣᱟᱜ ᱛᱚ ᱥᱚᱦᱨᱟᱭ ᱫᱚ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱥᱮ ᱡᱚᱛᱚ ᱠᱷᱚᱱ ᱞᱟᱹᱴᱩ ᱯᱚᱨᱚᱵᱽ
ᱦᱳᱭ ᱦᱳᱭ
ᱟᱫᱚ ᱚᱱᱟ ᱛᱚ ᱞᱟᱹᱭ ᱢᱮᱱᱟᱜᱼᱟ, ᱟᱛᱚ᱾ ᱢᱚᱬᱮ ᱥᱤᱧ-ᱢᱚᱬᱮ ᱧᱤᱫᱟᱹ ᱠᱚ ᱢᱟᱱᱟᱣᱟ᱾
ᱦᱳᱭ
ᱟᱫᱚ ᱟᱞᱮ ᱥᱮᱫ ᱫᱚ ᱩᱱᱟᱹᱜ ᱫᱚ ᱵᱟᱠᱚ ᱢᱟᱱᱟᱣᱟ᱾
ᱢᱟᱱᱮ ᱢᱚᱬᱮ ᱥᱤᱧ ᱧᱤᱫᱟᱹ ᱫᱚ ᱵᱟᱝᱠᱚ ᱢᱟᱱᱟᱣ ᱛᱟᱦᱮᱸᱱᱟ ᱥᱮ ᱚᱱᱟ ᱪᱮᱫ ᱵᱷᱟᱜᱮ ᱠᱟᱹᱴᱤᱡ ᱞᱟᱹᱭ ᱵᱮᱱ?
ᱦᱚ ᱠᱷᱤᱛᱤᱨ ᱪᱮᱫ ᱞᱮᱠᱟ ᱚᱱᱟ ᱫᱚ ᱵᱟᱦᱟ- ᱥᱚᱨᱚᱵ ᱥᱚᱨᱦᱟᱭ ᱠᱚ ᱦᱩᱭ ᱵᱟᱲᱟᱜ ᱜᱮᱭᱟ ᱥᱮ ᱵᱟᱝ
ᱜᱚᱝᱠᱮ ᱟᱲᱟᱝ ᱠᱟᱹᱴᱤᱡ ᱵᱟᱝ ᱟᱸᱡᱚᱢᱚᱜ ᱠᱟᱱ ᱛᱟᱵᱮᱱᱟ᱾
ᱱᱤᱛᱚᱜ ᱵᱮᱱ ᱟᱸᱡᱚᱢ ᱮᱫᱟ?
ᱵᱷᱤᱛᱨᱤ ᱨᱮ ᱧᱟᱢᱚᱜ ᱠᱟᱱ ᱛᱟᱵᱮᱱᱟ ᱮᱱᱟᱝ ᱞᱮᱠᱟ ᱫᱚ ᱵᱟᱝ ᱧᱟᱢᱚᱜ ᱠᱟᱱᱟ ᱦᱟᱸᱜ
ᱱᱤᱛᱚᱜ ᱱᱤᱛᱚᱜ ᱵᱮᱤᱱ ᱟᱸᱡᱚᱢ ᱮᱫᱟ?
ᱦᱳᱭ ᱦᱳᱭ ᱱᱤᱛᱚᱜ ᱫᱚ ᱯᱩᱥᱴᱟᱹᱣ ᱥᱟᱺᱦᱤᱡ ᱜᱮᱞᱤᱧ ᱟᱸᱡᱚᱢ ᱮᱫᱟ ᱢᱟ᱾ ᱞᱟᱹᱭ ᱞᱮᱵᱮᱱ
ᱚ ᱞᱟᱹᱭ ᱫᱟᱞᱤᱧ ᱟᱹᱵᱤᱱ ᱥᱮᱫ ᱫᱚ ᱪᱮᱫ ᱞᱮᱠᱟ ᱵᱟᱦᱟ ᱯᱚᱨᱚᱵᱽ ᱠᱚ ᱥᱚᱦᱚᱨᱟᱭ ᱠᱚ
ᱦᱳ ᱟᱞᱮ ᱥᱮᱫ ᱦᱚᱸ ᱚᱱᱠᱟᱜ ᱥᱚᱨᱦᱟᱭ ᱯᱚᱨᱚᱵᱽ ᱫᱚ ᱱᱚᱜᱚᱭ ᱢᱚᱬᱮ ᱢᱬᱮ ᱧᱤᱫᱟᱹ ᱠᱚ ᱢᱟᱱᱟᱣ ᱟ ᱢᱮᱱᱠᱷᱟᱱ ᱧᱩᱛᱩᱢ ᱨᱮᱜᱮ ᱥᱮ ᱢᱮᱱᱟᱜᱼᱟ, ᱢᱚᱬᱮ ᱥᱤᱧ ᱢᱚᱬᱮ ᱫᱤᱱ ᱫᱚᱠᱷᱟᱱ ᱚᱱᱠᱟ ᱞᱮᱠᱟ ᱫᱚ ᱵᱟᱝ ᱦᱩᱭᱩᱜ ᱠᱟᱱᱟ᱾ ᱯᱩᱭᱞᱩ ᱛᱮ ᱡᱟᱦᱟᱸ ᱩᱢ ᱢᱟᱦᱟ ᱢᱮᱱᱟᱜ ᱟᱠᱟᱫ ᱛᱟᱵᱚᱱᱟ ᱚᱱᱠᱟ ᱩᱢ ᱢᱟᱦᱟ ᱠᱚ ᱩᱢ ᱯᱷᱟᱨᱪᱟ ᱠᱟᱛᱮ ᱠᱚ ᱜᱚᱴ ᱴᱟᱺᱰᱤ ᱨᱮᱠᱚ ᱵᱚᱸᱜᱼᱟ ᱫᱚᱥᱟᱨ ᱫᱤᱱ ᱡᱟᱦᱟᱸ ᱠᱚ ᱢᱮᱛᱟᱜ ᱠᱟᱱᱟ ᱚᱱᱟ ᱫᱟᱠᱟ ᱫᱟᱠᱟ ᱢᱟᱦᱟ ᱮᱱ ᱦᱤᱞᱳᱜ ᱫᱚ ᱥᱮ ᱵᱚᱸᱜᱟ ᱢᱟᱦᱟ ᱠᱚ ᱢᱮᱛᱟᱜ ᱠᱟᱱᱟ᱾ ᱟᱞᱮ ᱥᱮᱫ ᱫᱚ ᱮᱱ ᱦᱤᱞᱚᱜ ᱫᱚ ᱡᱟᱦᱟᱸᱭ ᱜᱚᱲᱟ ᱵᱚᱸᱜᱟ ᱠᱚ ᱵᱚᱸᱜᱟᱣᱟᱭᱟ ᱥᱟᱶᱛᱮ ᱩᱱᱤ ᱧᱩᱛᱩᱢ ᱛᱮ ᱦᱟᱯᱲᱟᱢ ᱠᱚ ᱯᱨᱚᱢ ᱛᱮ ᱥᱤᱢ ᱥᱩᱠᱨᱤ ᱡᱟᱦᱟᱸ ᱡᱟᱦᱟᱸ ᱛᱤᱱᱟᱹᱜ ᱠᱚ ᱛᱟᱦᱮᱸᱱᱟ ᱡᱩᱛᱟᱹ ᱠᱟᱱᱟ ᱩᱱᱠᱩ ᱧᱩᱛᱩᱢ ᱛᱮᱠᱩ ᱠᱩᱴᱟᱹᱢ ᱠᱚᱣᱟ ᱥᱟᱶᱛᱮ ᱡᱟᱦᱟᱸ ᱛᱤᱱᱟᱹᱜ ᱚᱱᱠᱟ ᱦᱟᱺᱰᱤ ᱠᱚ ᱫᱚᱦᱚ ᱠᱟᱜᱼᱟ᱾ ᱩᱱᱠᱩ ᱧᱩᱛᱩᱢ ᱚᱠᱟ ᱜᱮᱠᱚ ᱪᱚᱰᱚᱨᱟ ᱠᱚᱣᱟᱜ ᱛᱟᱦᱮᱸᱱᱟ᱾
ᱦᱩ
ᱥᱟᱶᱛᱮ ᱮᱱᱦᱤᱞᱳᱜ ᱫᱚ ᱚᱱᱠᱟᱜᱮ ᱡᱤᱞᱛᱩ ᱡᱤᱞ ᱫᱟᱠᱟ ᱡᱚᱢ ᱠᱟᱛᱮᱫ ᱠᱚ ᱯᱤᱴᱷᱟᱹ ᱠᱚ ᱡᱚᱢ ᱠᱟ ᱠᱟᱛᱮᱫ ᱮᱱᱤᱞᱳᱜ ᱫᱚ ᱚᱱᱠᱟ ᱠᱟ ᱠᱟᱛᱮᱮᱫ ᱯᱟᱨᱚᱢᱼᱟ᱾ ᱛᱟᱨᱯᱚᱨ ᱠᱷᱩᱱᱴᱟᱹᱣ ᱢ ᱦᱤᱞᱳᱜ ᱫᱚᱠᱚ ᱠᱷᱩᱱᱴᱟᱹᱜᱼᱟ᱾ ᱰᱟᱝᱨᱤ ᱠᱚ ᱛᱚᱞᱮᱭᱟ ᱠᱩᱞᱦᱤᱠᱚ ᱠᱷᱟᱱ ᱠᱩᱞᱦᱤ ᱢᱩᱪᱟᱫ ᱢᱩᱪᱮᱫ ᱥᱮᱫ ᱨᱮ ᱩᱱᱤ ᱠᱚ ᱢᱟᱱᱮ ᱠᱚ ᱠᱷᱩᱱᱴᱟᱹᱣᱮ ᱛᱟᱦᱮᱸᱱᱟ᱾ ᱮᱱ ᱦᱤᱞᱳᱜ ᱠᱷᱚᱱ ᱜᱮ ᱢᱟᱱᱮ ᱠᱚ ᱮᱱᱮᱡ ᱛᱟᱦᱮᱸᱱᱟ ᱟ ᱧᱤᱫᱟᱹ ᱫᱚ ᱥᱮᱫᱟᱭ ᱞᱮᱠᱟ ᱫᱚ ᱵᱟᱠᱚ ᱮᱱᱮᱡ ᱠᱟᱱᱟ ᱛᱚ ᱢᱟᱨᱥᱟᱞ ᱱᱚᱝᱠᱟ ᱫᱚᱥᱴᱟ ᱫᱷᱟᱹᱵᱤᱡ ᱠᱚ ᱮᱱᱮᱡ ᱠᱟᱱᱟ ᱟᱨ ᱠᱚ ᱵᱟᱭᱚᱜ ᱠᱟᱱᱟ᱾ ᱟᱫᱚ ᱵᱟᱹᱲᱛᱤ ᱠᱟᱭᱛᱮ ᱟᱞᱮ ᱥᱮᱫ ᱫᱚ ᱦᱟᱸᱜ ᱚᱱᱟ ᱯᱩᱥ ᱵᱚᱸᱜᱟ ᱥᱚᱨᱦᱟᱭ ᱫᱚᱠᱚ ᱢᱟᱱᱟᱣ ᱛᱟᱦᱮᱱᱟ ᱟᱯᱮ ᱥᱮᱫ ᱜᱮ ᱪᱮᱫ ᱞᱮᱠᱟ
ᱚ ᱯᱩᱥ ᱵᱚᱸᱜᱟ
ᱦᱳᱭ ᱦᱳᱭ
ᱚ ᱟᱞᱮ ᱥᱮᱫ ᱫᱚ ᱚᱱᱠᱟ ᱯᱩᱥ ᱵᱚᱸᱜᱟ ᱫᱚ ᱥᱚᱨᱚᱦᱟᱭ ᱫᱚ ᱵᱟᱠᱚ ᱢᱟᱱᱟᱣᱟ ᱚᱱᱮ ᱥᱚᱦᱟᱨᱟᱭ ᱵᱚᱸᱜᱟ ᱜᱮ ᱥᱚᱦᱟᱨᱟᱭ ᱫᱚᱠᱚ ᱢᱟᱱᱟᱣᱟ᱾ ᱡᱟᱦᱟᱸ ᱫᱚ ᱞᱟᱹᱭᱟ ᱚᱱᱟ ᱥᱚᱨᱦᱟᱭ ᱵᱚᱸᱜᱟ ᱪᱟᱨᱠᱭᱟ
ᱥᱚᱦᱟᱭ ᱵᱚᱸᱜᱟ ᱨᱮᱜ ᱥᱚᱨᱦᱟᱭ ᱫᱚ
ᱦᱳᱭ ᱦᱳᱭ ᱦᱳᱭ ᱟᱫᱚ ᱟᱹᱵᱤᱱ ᱥᱮᱫ ᱫᱚ ᱠᱟᱹᱴᱤᱡ ᱵᱷᱮᱜᱟᱨ ᱧᱚᱜ ᱜᱮᱭᱟ ᱛᱚ ᱟᱫᱚ ᱚᱱᱟᱛᱮ ᱟᱹᱵᱤᱱ ᱚᱱᱛᱮ ᱫᱚ ᱯᱩᱥ ᱵᱚᱸᱜᱟ ᱠᱚ ᱥᱚᱦᱨᱟᱭᱚᱜᱼᱟ᱾
ᱱᱚᱝᱠᱟ ᱢᱟᱱᱮ ᱟᱞᱮ ᱯᱷᱟ ᱢᱮᱱᱟᱜ ᱠᱟᱫᱟ ᱵᱟᱴᱤ ᱫᱚ ᱵᱟᱝ ᱠᱚᱢ ᱜᱮ ᱚᱱᱠᱟᱜᱮ ᱥᱚᱨᱦᱟᱭ ᱵᱚᱸᱜᱟ ᱠᱚ ᱥᱚᱨᱦᱟᱭᱮᱫ ᱛᱟᱦᱮᱸᱱᱟ᱾ ᱢᱟᱱᱮ ᱟᱫᱚ ᱥᱚᱨᱦᱟᱭ ᱵᱚᱸᱜᱟ ᱫᱚ ᱢᱤᱫ ᱥᱟᱶ ᱛᱮᱫᱚ ᱵᱟᱝᱠᱚ ᱥᱚᱨᱦᱟᱭᱚᱜ ᱠᱟᱱᱟ ᱥᱮ ᱡᱮᱢᱚᱱ ᱟᱞᱮ ᱟᱞᱮ ᱯᱩᱥ ᱵᱚᱸᱜᱟ ᱡᱚᱠᱷᱚᱱ ᱞᱮ ᱥᱚᱦᱟᱭᱚᱜ ᱛᱚᱠᱷᱚᱱ ᱟᱹᱰᱤ ᱟᱢᱫᱟ ᱜᱟᱱ ᱴᱚᱴᱷᱟ ᱠᱚᱨᱮᱜᱮ ᱞᱟᱦᱟ ᱛᱟᱭᱚᱢ ᱞᱮ ᱥᱚᱨᱚᱦᱟᱭᱚᱜ ᱠᱟᱱᱟ ᱯᱚᱥ ᱵᱚᱸᱜᱟ ᱨᱮᱜᱮ᱾ ᱠᱩᱲᱤ ᱫᱤᱱ ᱠᱷᱚᱡ ᱟᱨᱚᱢᱵᱷᱚᱜᱼᱟ᱾ ᱛᱚᱨ ᱠᱤᱪᱷᱩ ᱫᱚ ᱞᱟᱦᱟᱜᱼᱟ ᱠᱩᱲᱤ ᱫᱤᱱ ᱠᱷᱚᱡᱱᱟᱜ ᱫᱚ ᱞᱟᱦᱟᱜᱼᱟ ᱠᱤᱪᱷᱩ ᱠᱩᱲᱤ ᱫᱤᱱ ᱠᱷᱚᱡᱱᱟᱜ ᱛᱟᱭᱚᱢᱚᱜᱼᱟ ᱝᱠᱟ ᱦᱩᱭᱩᱜᱼᱟ᱾
ᱫᱤᱭᱮ ᱛᱟᱦᱚᱞᱮ ᱚᱱᱮ ᱢᱟᱜ ᱢᱚᱬᱮᱸ ᱠᱚ ᱵᱟᱦᱟ ᱠᱚ ᱚᱱᱟ ᱠᱚᱦᱚᱸ ᱦᱩᱭ ᱵᱟᱲᱟᱜ ᱜᱮᱭᱟ ᱥᱮ ᱵᱟᱝ ᱟᱵᱤᱱ ᱥᱮᱫ?
ᱦᱳᱭ ᱦᱳᱭ ᱵᱟᱦᱟ ᱦᱩᱭᱩᱜ ᱜᱮᱭᱟ ᱟᱫᱚ ᱠᱤᱪᱷᱩ ᱠᱤᱪᱷᱩ ᱴᱚᱴᱷᱟ ᱠᱚᱨᱮ ᱫᱚ ᱧᱮᱞ ᱠᱟᱱᱟ ᱡᱮ ᱚᱱᱟ ᱢᱟᱜ ᱢᱚᱬᱮ ᱫᱚ ᱵᱟᱝᱠᱚ ᱢᱟᱱᱟᱣᱟ᱾ ᱠᱚᱢᱮᱠᱚ ᱢᱟᱱᱟᱣ ᱛᱟᱦᱮᱱᱟ᱾ ᱡᱮᱢᱚᱱ ᱟᱞᱮ ᱟᱞᱮᱭᱟᱜ ᱴᱚᱞᱟ ᱠᱚᱨᱮ ᱫᱚ ᱢᱟᱜ ᱢᱚᱬᱮ ᱫᱚ ᱵᱟᱝᱠᱚ ᱠᱚᱨᱟᱣ ᱦᱚᱪᱚᱭ ᱛᱟᱦᱮᱸᱱᱟ ᱵᱟᱦᱟ ᱯᱚᱨᱚᱵᱽ ᱫᱚ ᱦᱩᱭᱩᱜ ᱛᱟᱦᱮᱸᱱᱟ᱾ ᱵᱟᱦᱟ ᱯᱚᱨᱚᱵᱽ ᱦᱚᱸ ᱚᱱᱠᱟ ᱞᱮᱠᱟ ᱜᱮ ᱯᱮ ᱫᱤᱱ ᱦᱟᱜ ᱦᱩᱭᱩᱜ ᱦᱩᱭᱩᱜ ᱛᱟᱞᱮᱭᱟ ᱵᱟᱦᱟ ᱯᱚᱨᱚᱵᱽ ᱫᱚ ᱟᱫᱚ ᱡᱩᱫᱤ ᱵᱟᱞᱮ ᱵᱟᱦᱟᱜᱼᱟ ᱛᱟᱦᱞᱮ ᱠᱷᱟᱡ ᱫᱚ ᱚᱱᱟ ᱥᱚᱨᱦᱟᱭ ᱯᱚᱨᱚᱵᱽ ᱢᱟᱱᱟᱣ ᱵᱟᱝᱞᱮ ᱧᱟᱢᱟ ᱦᱟᱸᱜ᱾ ᱦᱚᱸᱭ ᱤᱱᱠᱟᱹ ᱠᱟᱱ ᱛᱟᱞᱮ ᱟᱹᱨᱤ ᱠᱚ ᱫᱚ ᱞᱟᱦᱟ ᱠᱷᱚᱡᱜᱮ ᱱᱚᱝᱠᱟ ᱪᱟᱹᱞᱩ ᱠᱟᱱᱟ ᱥᱮ ᱟᱫᱚ ᱵᱟᱝ ᱥᱚᱨᱦᱟᱭ ᱢᱟᱱᱮ ᱵᱟᱢ ᱵᱟᱦᱟ ᱞᱮᱱᱠᱷᱟᱱᱡ ᱫᱚ ᱥᱚᱨᱦᱟᱭ ᱯᱚᱨᱚᱵᱽ ᱫᱚ ᱵᱟᱝ ᱜᱟᱱᱚᱜ ᱛᱟᱞᱮᱭᱟ᱾ ᱠᱚ ᱞᱟᱹᱭᱫᱟ ᱟᱯᱮ ᱥᱮᱫ ᱜᱮ ᱪᱮᱫ ᱞᱮᱠᱟ ᱦᱟᱜ?
ᱪᱮᱫ ᱞᱮᱠᱟ ᱟᱫ ᱵᱟᱦᱟ ᱥᱚᱢᱚᱭ ᱛᱚ ᱵᱟᱦᱟ ᱛᱟᱨᱯᱚᱨᱮ ᱥᱚᱨᱚᱦᱟᱭ ᱥᱚᱢᱚᱭ ᱫᱚ ᱥᱚᱨᱚᱦᱟᱭ ᱚᱱᱠᱟ᱾
ᱟᱫᱚ ᱯᱷᱟᱹᱜᱩᱱ ᱵᱚᱸᱜᱟ ᱜᱮᱥᱮ ᱵᱟᱦᱟᱜᱼᱟ᱾
ᱦᱳᱭ ᱯᱷᱟᱹᱜᱩᱱ ᱵᱚᱸᱜᱟ ᱜᱮ᱾
ᱟᱫᱚ ᱵᱟᱦᱟ ᱤᱫᱤ ᱠᱚᱜᱮ ᱵᱟᱦᱟ ᱞᱮᱱᱠᱷᱟᱱ ᱠᱷᱟᱱ ᱢᱟᱱᱮ ᱥᱚᱨᱦᱟᱭ ᱯᱚᱨᱚᱵᱽ ᱯᱮ ᱢᱟᱱᱟᱣ ᱫᱟᱲᱮᱭᱟᱜᱼᱟ ᱥᱮᱯᱮ ᱢᱟᱱᱟᱣ ᱫᱟᱲᱮᱭᱟᱜᱼᱟ?
ᱵᱟᱝ ᱟᱫᱚ ᱵᱟᱦᱟ ᱫᱚᱞᱮ ᱵᱟᱦᱟ ᱪᱟᱞᱟᱜ ᱠᱟᱱ ᱜᱮᱭᱟ ᱛᱚ᱾
ᱦᱳᱭ ᱦᱳᱭ
ᱟᱫᱚ ᱟᱞᱮ ᱫᱚ ᱵᱟᱦᱟ ᱫᱚ ᱟᱴᱚᱠ ᱠᱚᱫᱚ ᱵᱟᱝ ᱛᱟᱦᱮᱱ ᱛᱟᱞᱮᱭᱟ ᱵᱟᱦᱟ ᱥᱚᱢᱚᱭ ᱵᱟᱦᱟ ᱪᱟᱞᱟᱜ ᱜᱮᱭᱟ᱾
ᱟᱪᱪᱷᱟ ᱟᱪᱪᱷᱟ ᱟᱞᱮ ᱠᱤᱪᱷᱩ ᱠᱤᱪᱷᱩ ᱢᱟᱱᱮ ᱚᱱᱠᱟ ᱧᱮᱞᱟ ᱟᱠᱟᱱᱟ ᱡᱩᱫᱤ ᱟᱹᱛᱩ ᱨᱮᱱᱟᱜ ᱡᱟᱦᱟᱸ ᱚᱱᱠᱟᱱᱟᱜ ᱦᱩᱭᱩᱜ ᱥᱤᱨᱡᱟᱹᱣ ᱠᱟᱱᱟ ᱛᱟᱦᱚᱞᱮ ᱠᱷᱟᱡ ᱫᱚ ᱵᱟᱦᱟ ᱵᱟᱝ ᱜᱟᱱ ᱟᱠᱟᱱ ᱛᱟᱞᱮᱭᱟ ᱥᱮ ᱮᱱᱮᱠᱷᱟᱱ ᱥᱚᱨᱦᱟᱭ ᱯᱚᱨᱚᱵᱽ ᱦᱚᱸ ᱢᱟᱱᱮ ᱵᱟᱞᱮ ᱢᱟ
ᱦᱚᱭ ᱟᱪᱷᱟ ᱟᱪᱷᱟ ᱟᱫᱚ ᱟᱹᱵᱤᱱ ᱫᱚ ᱵᱤᱱ ᱞᱟᱹᱭ ᱠᱮᱫᱟ ᱛᱚ ᱢᱟᱱᱮ ᱚᱱᱟ ᱢᱟᱱᱮ ᱯᱷᱟᱹᱜᱩᱱ ᱵᱚᱸᱜᱟ ᱨᱮᱜᱮ ᱛᱚ ᱟᱹᱵᱤᱱ ᱫᱚ ᱯᱷᱟᱜᱩᱱ
ᱯᱷᱟᱹᱜᱩᱱ